ᱦᱮᱞᱳ ᱦᱮᱞᱳ,
ᱦᱳ
ᱟᱸᱡᱚᱢᱚᱜ ᱠᱟᱱᱟ ᱡᱳᱨᱮ ᱜᱮ᱾
ᱦᱩᱸ,
ᱚ ᱞᱟᱹᱭ ᱵᱤᱱ ᱠᱷᱚᱵᱚᱨ᱾
ᱪᱮᱫ ᱠᱚ ᱛᱟᱦᱚᱞᱮ ᱵᱤᱧ ᱠᱟᱹ ᱵᱟᱲᱟᱭᱮᱫᱟ?
ᱦᱚᱸᱜ ᱢᱮᱱᱟᱜ ᱞᱤᱧ ᱜᱮᱭᱟ ᱚᱲᱟᱜ ᱠᱚᱨᱮ ᱜᱮ᱾ ᱦᱮᱸ ᱟᱹᱞᱤᱧ ᱦᱚᱸ ᱵᱷᱟᱞᱮ ᱜᱮ᱾ ᱟᱨ ᱛᱟᱦᱞᱮ ᱱᱚᱣᱟ ᱡᱟᱹᱯᱩᱫ ᱨᱮ, ᱚᱠᱟᱞᱠᱟᱵᱤᱱ ᱵᱤᱡᱮ ᱫᱵᱮᱥ ᱜᱮ᱾
ᱵᱮᱥ ᱜᱮ ᱵᱩᱡᱷᱟᱹᱜ ᱠᱟᱱᱟ᱾
ᱟᱨ ᱡᱳᱨ ᱜᱮ ᱟᱸᱡᱚᱢᱜ ᱠᱟᱱ ᱛᱟᱹᱞᱤᱧᱟ ᱨᱚᱲ?
ᱡᱳᱨᱜ ᱜᱮ ᱟᱸᱚᱢᱚᱜ ᱠᱟᱱ ᱛᱟᱹᱵᱤᱱᱟ᱾
ᱚ ᱛᱟᱦᱚᱞᱮ, ᱪᱟᱥ ᱵᱟᱥ ᱠᱚᱫᱚ ᱦᱳᱭ ᱦᱩᱭᱩᱜ ᱠᱟᱱᱟ ᱥᱮ ᱵᱟᱝ ᱱᱚᱣᱟ ᱡᱟᱹᱯᱩᱫ ᱨᱮ᱾
ᱦᱮᱸ ᱦᱮᱸ ᱦᱚᱞᱟ ᱢᱫᱷᱟᱨᱮ ᱫᱟᱜ ᱡᱟᱹᱲᱤ ᱠᱮᱫᱟᱭ ᱟᱫᱚ ᱛᱤ ᱵᱟᱲᱟ ᱦᱩᱭᱩᱜ ᱠᱟᱱᱟ᱾ ᱨᱚᱦᱚᱭ ᱵᱟᱲᱟ ᱦᱩᱭᱩᱜᱼᱟ ᱠᱷᱟᱡ ᱚᱱᱟᱜᱮ ᱨᱚᱦᱚᱭ ᱵᱟᱲᱟ ᱦᱩᱭᱩᱜ ᱞᱟᱹᱜᱤᱫ ᱥᱤ ᱵᱟᱲᱟ ᱦᱩᱭ ᱟᱠᱟᱱᱟ᱾
ᱚ ᱦᱮᱸᱛᱚ᱾ ᱦᱩ ᱛᱟᱞᱦᱮ ᱨᱚᱦᱚᱭ ᱠᱚᱫᱚ ᱟᱨᱭᱟᱜᱼᱟ ᱵᱟᱝ?
ᱟᱹᱣᱨᱤ ᱨᱚᱦᱚᱭ ᱫᱚ ᱛᱚᱞᱟ ᱟᱹᱨᱤ ᱠᱚ ᱟᱹᱨᱤ ᱦᱟᱨᱟᱜᱼᱟ᱾ ᱚᱱᱟ ᱠᱷᱟᱹᱛᱤᱨ ᱨᱚᱦᱚᱭ ᱫᱚ ᱟᱣᱨᱤᱭᱟᱜᱼᱟ ᱢᱟᱱᱮ ᱥᱤ ᱵᱟᱲᱟ ᱜᱮ ᱦᱩᱭ ᱜᱚᱫ ᱟᱠᱟᱱᱟ᱾
ᱚ ᱦᱮᱸ ᱛᱚ ᱛᱟᱦᱚᱞᱮ, ᱵᱟᱹᱭᱦᱟᱹᱲ ᱠᱚᱫᱚ ᱫᱟᱜ ᱟᱠᱟᱱ ᱛᱟᱯᱮᱭᱟ ᱥᱮ ᱵᱟᱝ ᱜᱮ᱾
ᱵᱟᱹᱭᱦᱟᱹᱲ ᱠᱚ ᱫᱟᱜ ᱟᱠᱟᱱᱟ ᱚᱱᱟᱜ ᱜᱮ ᱥᱤ ᱦᱩᱭᱩ ᱟᱠᱟᱱᱟ ᱜᱷᱩᱴᱩ ᱫᱚ ᱟᱣᱨᱤᱭᱟᱜᱼ ᱟ ᱛᱚ ᱟᱫᱚ ᱛᱟᱦᱚᱞᱮ ᱵᱟᱹᱭᱦᱟᱹᱲ ᱠᱚᱜᱮ ᱥᱤ ᱵᱟᱲᱟ ᱦᱩᱭ ᱟᱠᱟᱱᱟ ᱚᱱᱛᱮ ᱫᱚ ᱚᱠᱟ ᱞᱮᱠᱟ? ᱫᱟᱜ ᱡᱟᱹᱲᱤ ᱛᱮ ᱜᱟᱱᱚᱜ ᱠᱟᱱᱟ ᱥᱮ ᱵᱟᱝ ᱥᱤ ᱠᱚᱫᱚ?
ᱦᱩᱸ ᱫᱟᱜ ᱠᱚᱫᱚ ᱦᱚᱸᱜᱼᱚᱭ ᱵᱮᱥ ᱜᱮ ᱫᱟᱜ ᱟᱠᱟᱫᱟᱭ ᱛᱚ ᱥᱤ ᱠᱚᱫᱚ ᱜᱟᱱ ᱠᱟᱱᱟ ᱦᱚᱸᱜᱼᱚᱭ ᱥᱤ ᱦᱚᱪᱚ ᱠᱟᱫᱟᱞᱮ᱾ ᱦᱚᱸᱜᱼᱚᱭ ᱛᱮᱦᱮᱧ ᱜᱮ᱾ ᱟᱫᱚ ᱵᱷᱤᱛᱟᱹ ᱢᱟᱜ ᱪᱟᱞᱟᱣ ᱦᱩᱭ ᱞᱮᱱᱟ ᱛᱮᱦᱮᱧ ᱫᱚ, ᱠᱟᱹᱴᱤᱡ ᱵᱷᱤᱛᱟᱹ ᱠᱚ ᱢᱟᱜ ᱦᱩᱭ ᱮᱱᱟ᱾
ᱢᱟᱜ ᱦᱚᱴᱚ ᱠᱟᱫᱟᱞᱤᱧ ᱢᱤᱫᱴᱟᱝ ᱠᱷᱮᱛ᱾
ᱚᱻ
ᱦᱳᱭ ᱫᱟ ᱟᱵᱚ ᱫᱚ ᱨᱮᱸᱜᱮᱡ ᱦᱚᱲ ᱛᱚ ᱟᱫᱚ ᱚᱱᱠᱟ ᱜᱮ᱾ ᱠᱟᱹᱢᱤᱱ ᱫᱚ ᱵᱟᱝ ᱞᱟᱜᱟᱣ ᱦᱩᱭᱩᱜ ᱠᱟᱱᱟ, ᱟᱫᱚ ᱱᱤᱡᱮ ᱛᱮᱜᱮ ᱴᱩᱠ ᱴᱟᱠ ᱠᱟᱹᱢᱤ ᱦᱩᱭᱩᱜ ᱠᱟᱱᱟ᱾
ᱦᱩᱸ ᱚᱱᱠᱟ ᱠᱟᱛᱮᱜ ᱜᱮ ᱤᱭᱟᱹ, ᱤᱭᱟᱹᱭ ᱦᱩᱭᱩᱜᱼᱟ ᱟᱫᱚ ᱟᱵᱚ ᱫᱚ ᱦᱮᱸ ᱠᱷᱟᱡ ᱯᱚᱭᱥᱟ ᱠᱟᱹᱣᱰᱤ ᱠᱚ ᱵᱟᱝ ᱛᱟᱦᱮᱸ ᱞᱮᱱᱠᱷᱟᱱ ᱪᱤᱠᱟᱹᱛᱮᱢ ᱞᱟᱜᱟᱣ ᱠᱚᱣᱟ ᱠᱟᱢᱤᱱ ᱢᱟ, ᱦᱮᱸᱥᱮ ᱵᱟᱝ?
ᱦᱮᱸ ᱦᱮᱸ ᱦᱳᱭ ᱚᱱᱟ ᱜᱮ᱾ ᱟᱫᱚ ᱦᱚᱸᱜᱼᱚᱭ ᱵᱷᱤᱛᱟᱹ ᱠᱚ ᱢᱟᱜ ᱦᱩᱭ ᱞᱮᱱᱠᱷᱟᱱ ᱜᱮ ᱟᱫᱚ ᱛᱚᱞᱟ ᱠᱚᱫᱚ ᱦᱚᱸᱜᱼᱚᱭ ᱦᱟᱨᱟ ᱟᱠᱟᱱᱟ ᱟᱫᱚ ᱵᱤᱛᱟᱹ ᱠᱚ ᱢᱟᱜ ᱞᱮᱠᱷᱟᱱ ᱜᱮ ᱦᱟᱸᱜ ᱠᱷᱟᱱ ᱨᱚᱦᱚᱭ ᱫᱚ ᱦᱟᱸᱜ ᱠᱷᱟᱱ ᱞᱮ ᱟᱨᱟᱢᱵᱚᱭᱟ ᱠᱷᱟᱱ᱾
ᱟᱪᱪᱷᱟ᱾
ᱟᱫᱚ ᱟᱞᱮ ᱛᱮᱜᱮ ᱟᱞᱮ ᱫᱚ ᱠᱟᱹᱴᱤᱡ ᱞᱮ ᱥᱟᱺᱜᱤ ᱧᱚᱜ ᱜᱮᱭᱟ ᱛᱚ ᱦᱚᱲ ᱫᱚ᱾ ᱟᱫᱚ ᱟᱞᱮ ᱛᱮᱜᱮ ᱠᱟᱹᱢᱤᱱ ᱠᱚᱫᱚ ᱵᱟᱞᱮ ᱞᱟᱜᱟᱣ ᱠᱚᱣᱟ᱾
ᱦᱩᱸ ᱛᱟᱞᱦᱮ ᱟᱡᱚᱢ ᱤᱭᱟᱹ ᱢᱟᱱᱮ ᱫᱚᱢᱮ ᱫᱟᱜ ᱵᱟᱲᱟ ᱠᱮᱫᱟᱭ ᱛᱚ ᱛᱟᱞᱦᱮ
ᱦᱮᱸ ᱫᱚᱢᱮ ᱜᱮ ᱫᱟᱜ ᱵᱟᱲᱟ ᱠᱮᱫᱟᱭ᱾
ᱟᱪᱷᱲᱟ ᱞᱮᱫᱟ ᱵᱤᱱ ᱥᱮ ᱵᱟᱹᱛᱟᱹᱤᱲ ᱛᱚᱞᱟ ᱜᱮ?
ᱟᱞᱤᱧ ᱫᱚ ᱵᱟᱹᱛᱟᱹᱲᱤ ᱜᱮ᱾
ᱦᱮᱸ, ᱢᱟᱱᱮ ᱵᱟᱹᱛᱟᱹᱲᱤ ᱛᱟᱦᱮᱸ ᱠᱟᱱ ᱜᱮᱭᱟ ᱫᱟᱜ ᱵᱟᱲᱟ ᱠᱮᱫᱟᱭ ᱛᱚ ᱩᱱ ᱴᱟᱭᱤᱢ ᱨᱮ᱾
ᱦᱳᱭ ᱦᱳᱭ ᱦᱳᱭ᱾
ᱦᱟᱨᱟ ᱜᱚᱫ ᱠᱟᱱᱟ ᱨᱚᱦᱚᱭ ᱜᱟᱱ ᱜᱚᱫ ᱠᱟᱱᱟ ᱥᱮ ᱟᱣᱨᱤᱭᱟᱜᱼᱟ?
ᱦᱮᱸ ᱨᱚᱦᱚᱭ ᱫᱚ ᱜᱟᱱ ᱜᱚᱜ ᱠᱟᱱᱟ ᱦᱚᱸᱜ-ᱚᱭ ᱟᱫᱚ ᱵᱷᱤᱛᱟᱹ ᱢᱟᱜ ᱢᱟᱜ ᱛᱮᱜᱮ ᱦᱟᱸᱜ ᱠᱷᱟᱱ ᱦᱩᱭ ᱜᱚᱫᱚᱜᱼᱟ ᱟᱫᱚ ᱦᱟᱸᱜ ᱠᱷᱟᱱ ᱱᱤᱭᱟᱹ ᱛᱮᱜᱮ ᱦᱟᱸᱜ ᱠᱷᱟᱱ ᱨᱚᱦᱚᱭ ᱫᱚ ᱜᱟᱱ ᱜᱚᱫ ᱜᱟᱱ ᱜᱚᱫ ᱠᱟᱱ ᱜᱮᱭᱟ᱾ ᱵᱟᱝ ᱫᱚ ᱵᱟᱝ᱾
ᱚ ᱛᱟᱞᱦᱮ ᱤᱭᱟᱹ ᱫᱷᱟᱣ ᱫᱚ ᱪᱮᱫ ᱤᱭᱟᱹ ᱠᱚᱵᱤᱱ ᱪᱟᱥᱫᱟ ᱪᱮᱫ ᱦᱩᱲᱩ ᱠᱚ? ᱥᱮ ᱤᱭᱟᱹ ᱧᱩᱛᱩᱢ ᱞᱟᱹᱭᱟ ᱟᱞᱤᱧ ᱵᱤᱱ ᱠᱟᱹᱡ᱾
ᱱᱤᱭᱟᱹ ᱫᱷᱟᱣ ᱫᱚ ᱦᱚᱸᱜᱼᱚᱭ ᱵᱩᱞᱮᱴ, ᱟᱨ ᱥᱚᱨᱱᱚ ᱪᱟᱥ ᱦᱩᱭᱩᱜ ᱠᱟᱱᱟ ᱦᱟᱸᱜ ᱠᱷᱟᱱ᱾
ᱦᱩᱸ ᱪᱮᱫᱟᱜ ᱥᱮ ᱪᱮᱜ ᱚᱱᱟ ᱫᱷᱟᱨᱮ ᱫᱮ ᱚᱱᱟ ᱦᱩᱲᱩ ᱜᱮ?
ᱦᱳᱭ ᱚᱱᱟ ᱠᱚᱫᱚ ᱵᱤᱥᱤ ᱧᱚᱜ ᱜᱮ ᱦᱩᱭᱩᱜ-ᱟ᱾ ᱚᱱᱟ ᱛᱮᱜᱮ ᱟᱞᱮ ᱫᱚ ᱟᱰᱤ ᱞᱟᱦᱟ ᱠᱷᱚᱱᱟᱜ ᱜᱮ ᱤᱱᱟᱹ ᱜᱮᱞᱮ ᱪᱟᱥ ᱜᱤᱭᱟ᱾ ᱟᱫᱚ ᱪᱟᱥ ᱠᱟᱛᱮ ᱧᱮᱞ ᱦᱩᱭᱩᱜ ᱠᱟᱱᱟ ᱛᱚ ᱦᱚᱸᱜ-ᱚᱭ ᱛᱚ ᱱᱚᱣᱟ ᱜᱮ ᱵᱤᱥᱤ ᱦᱩᱭᱩᱜ ᱠᱟᱱᱟ ᱟᱞᱮᱭᱟᱜ ᱤᱭᱟᱹ ᱨᱮᱫᱚ᱾
ᱦᱩᱸ ᱟᱰᱤ ᱦᱳᱭ ᱛᱚ ᱟᱹᱰᱤ ᱨᱚᱠᱚᱢ ᱤᱛᱟᱹ ᱢᱮᱱᱟᱜ-ᱟ ᱛᱟᱞᱦᱮ ᱚᱱᱟ ᱠᱚᱫᱚ ᱵᱟᱵᱤᱱ ᱴᱨᱟᱭ ᱵᱟᱲᱟ ᱟᱠᱟᱫᱟ ᱚᱱᱟ ᱠᱚ ᱤᱛᱟᱹ ᱫᱚ, ᱥᱮ ᱵᱟᱵᱤᱱ ᱠᱩᱥᱤᱭᱟᱜ-ᱟ ᱚᱱᱟ ᱤᱛᱟᱹ ᱫᱚ?
ᱚᱱᱟ ᱠᱚᱫᱚ ᱵᱟᱹᱞᱤᱧ ᱠᱩᱥᱤᱭᱟᱜ-ᱟ ᱟᱨ ᱪᱟᱥ ᱵᱟᱲᱟ ᱦᱩᱭ ᱠᱟᱱ ᱨᱮᱦᱚᱸ ᱚᱱᱠᱟ ᱠᱷᱩᱵ ᱮᱠᱴᱟ ᱫᱚ ᱵᱟᱝ ᱦᱩᱭ ᱠᱟᱱ ᱛᱟᱹᱞᱤᱧᱟ ᱚᱱᱟ ᱛᱮᱜᱮ ᱚᱱᱟ ᱜᱮᱞᱤᱧ ᱨᱚᱦᱚᱭ ᱵᱟᱲᱟᱭ ᱜᱤᱭᱟ᱾
ᱚᱸ᱾
ᱦᱳᱭ ᱟᱨ ᱟᱹᱵᱤᱱ ᱫᱚ ᱛᱟᱦᱮᱞᱮ ᱚᱠᱟ ᱴᱟᱜ ᱦᱳᱲᱳ ᱫᱚᱵᱤᱱ ᱤᱭᱟᱹ ᱟᱠᱟᱫ-ᱟ?
ᱟᱹᱞᱤᱧ ᱦᱚᱸ ᱚᱱᱟ ᱜᱮ ᱪᱮᱜ ᱢᱤᱫᱴᱟᱹᱱ ᱢᱮᱱᱟᱜ ᱫᱚ ᱡᱷᱩᱱᱩᱠ ᱢᱟᱞᱟ ᱟᱨᱼᱼ ᱪᱮᱫ ᱢᱮᱱᱟᱜ-ᱟ ᱢᱤᱫᱴᱟᱹᱱ ᱦᱟᱯᱮ ᱦᱤᱲᱤᱧ ᱠᱮᱫᱟ ᱞᱤᱧ, ᱦᱤᱲᱤᱧ ᱠᱮᱫᱟ ᱞᱤᱧ ᱟᱨ ᱠᱤ ᱟᱯᱮ ᱦᱮ ᱪᱮᱜ ᱪᱚᱝ ᱟᱨ ᱠᱤ ᱚᱱᱟ ᱜᱮᱞᱤᱧ ᱤᱭᱟᱹ ᱟᱠᱟᱫᱟ ᱟᱠᱷᱟᱡᱼᱼ
ᱚᱻᱦᱚ, ᱡᱷᱩᱱᱩᱠ ᱢᱟᱞᱟ ᱫᱚ ᱚᱦ
ᱛᱟᱦᱮᱸ ᱱᱟᱹᱵᱤᱱ ᱜᱚᱝᱠᱮ?
ᱚᱻ ᱚᱱᱟ ᱫᱚ ᱚᱠᱟ ᱞᱮᱠᱟ ᱱᱟᱜ, ᱚᱱᱟ ᱫᱚ ᱚᱠᱟ ᱡᱤᱞᱤᱧ ᱜᱮ ᱦᱩᱭᱩᱜ-ᱟ, ᱥᱮ ᱦᱩᱰᱤᱧ ᱧᱚᱜ ᱜᱮ?
ᱜᱚᱝᱠᱮ ᱴᱟᱣᱟᱭ ᱰᱤᱥᱴᱟᱵᱮᱫ ᱛᱟᱹᱵᱤᱱᱟᱭ ᱢᱟᱱᱮ᱾
ᱚ ᱞᱟᱹᱭ ᱮᱫᱟ ᱞᱤᱧ ᱚᱱᱟ ᱫᱚ ᱡᱮᱞᱤᱧ ᱜᱮ ᱦᱩᱭᱩᱜ ᱜᱮᱭᱟ ᱥᱮ ᱦᱩᱰᱤᱧ ᱧᱚᱜ?
ᱚᱱᱟ ᱢᱚᱴᱟᱼᱢᱩᱴᱤ ᱢᱤᱰᱤᱭᱟᱢ ᱥᱟᱹᱭᱤᱡ ᱨᱮᱱᱟᱜ ᱠᱟᱱᱟ᱾
ᱚᱻ ᱦᱮᱸ ᱛᱚ᱾ ᱟᱸ ᱠᱤᱪᱩ ᱞᱤᱧ ᱧᱮᱞ ᱟᱠᱟᱫᱟ ᱮᱴᱟᱜ ᱦᱩᱲᱩ ᱠᱳᱫᱚ ᱚᱱᱮ ᱡᱮᱞᱤᱧ ᱡᱮᱞᱤᱧ ᱜᱮ ᱦᱩᱭᱩᱜ-ᱟ, ᱟᱱᱟ ᱫᱚ ᱪᱮᱜ ᱦᱩᱲᱩ ᱪᱚ ᱠᱚ ᱢᱮᱛᱟᱜ-ᱟ ᱦᱮᱸ ᱪᱚᱝ ᱵᱟᱹᱞᱤᱧ ᱵᱟᱲᱟᱭᱟ, ᱵᱟᱲᱟᱭᱟ ᱵᱤᱱ ᱟᱹᱵᱤᱱ?
ᱢᱟᱹᱞᱤᱧ ᱵᱟᱲᱟᱭᱟ ᱦᱟᱯᱮᱻᱜ ᱫᱤᱥᱟᱹ ᱵᱟᱝ ᱦᱤᱡᱩᱜᱼᱼ ᱠᱟᱱ ᱛᱟᱹᱞᱤᱧᱟ, ᱢᱟᱱᱮ ᱟᱸᱡᱚᱢ ᱫᱚᱞᱤᱧ ᱟᱸᱡᱚᱢ ᱟᱠᱟᱫᱟ ᱟᱨ ᱠᱤ ᱚᱱᱟ ᱦᱩᱲᱩ ᱠᱚ ᱞᱟᱹᱭ ᱜᱮᱭᱟ᱾ ᱚᱱᱮ ᱡᱮᱞᱤᱧ ᱧᱚᱜ ᱟᱹᱭ ᱪᱟᱣᱞᱮ ‌ᱠᱟᱱᱟ ᱛᱚ ᱡᱮᱞᱤᱧ ᱫᱟᱠᱟ ᱪᱟᱣᱞᱤ᱾
ᱦᱮᱸ ᱦᱮᱸ ᱦᱮᱸ᱾ ᱦᱳᱭ, ᱟᱫᱚ ᱛᱟᱦᱮᱞᱮ ᱯᱟᱭᱮᱥ ᱦᱩᱲᱩ ᱠᱚ ᱫᱚ ᱵᱤᱱ ᱨᱚᱦᱚᱭ ᱵᱟᱲᱟ ᱦᱟᱠᱟᱫᱟ?
ᱩᱸ ᱯᱟᱭᱮᱥ ᱦᱩᱲᱩ ᱢᱟ ᱵᱟᱹᱞᱤᱧ ᱨᱚᱦᱚᱭ ᱟᱠᱟᱫᱟ, ᱟᱹᱵᱤᱱ ᱵᱤᱱ ᱨᱚᱦᱚᱭ ᱵᱟᱲᱟ ᱟᱠᱟᱫᱟ?
ᱦᱮᱸ ᱞᱚᱦᱚᱭ ᱞᱮᱜ-ᱟ ᱞᱤᱧ, ᱛᱚ ᱵᱷᱟᱜᱮ‌ ᱜᱮ ᱦᱩᱭ ᱞᱮᱱᱟ ᱟᱹᱞᱤᱧᱼᱼ ᱞᱟᱦᱟ ᱫᱷᱟᱣ ‌ᱞᱤᱧ ᱨᱚᱦᱚᱭ ᱞᱮᱜ-ᱟ, ᱫᱚᱢᱮ ᱜᱮ ᱦᱩᱭ ᱞᱮᱱ ᱛᱟᱹᱞᱤᱧᱟ, ᱦᱮᱸ ᱚᱱᱟ ᱫᱚ ᱯᱟᱭᱮᱥ ᱚᱸᱜᱼᱼ ᱚ ᱚᱱᱟ ᱫᱚ ᱚᱸ ᱯᱟᱭᱮᱥ ᱵᱚᱱ ᱡᱟᱦᱟᱸ ᱵᱚᱱ ᱡᱚᱢᱮᱫ ᱫᱚ᱾ ᱚᱱᱟ ᱛᱮᱜᱮ ᱵᱮᱱᱟᱜ-ᱟ ᱛᱚ ᱚᱱᱟ ᱯᱟᱭᱮᱥ ᱪᱟᱣᱞᱮ ᱛᱮᱜᱮ᱾
ᱦᱩᱸ ᱥᱮ ᱵᱤᱱ ᱟᱹᱠᱷᱨᱤᱧᱟ?
ᱟᱸ ᱟᱠᱨᱤᱧ ᱫᱚ ᱦᱳᱭ ᱟᱠᱷᱨᱤᱧ ᱦᱩᱭ ᱠᱟᱱ ᱜᱮᱭᱟ ᱟᱨ ᱡᱩᱫ ᱦᱚᱸ ᱡᱩᱫ ᱵᱟᱲᱟ ᱦᱩᱭ ᱠᱟᱱ ᱜᱮᱭᱟ ᱚᱲᱟᱜ ᱨᱮ᱾
ᱱᱚ
ᱚᱸᱠᱟ ᱜᱮ ᱫᱚ ᱱᱤᱭᱟ. ᱫᱷᱟᱣ ᱨᱚᱦᱚᱭ ᱫᱚ ᱮᱸᱠᱷᱟᱱ ᱡᱩᱫᱤ ᱞᱮ ᱧᱟᱢ ᱠᱷᱟᱱ ᱡᱩᱫᱤ ᱞᱮ ᱡᱩᱫᱤ ᱠᱚ ᱨᱚᱦᱚᱭ ᱵᱟᱲᱟ ᱟᱠᱟᱫ ᱠᱷᱟᱱ ᱞᱤᱧ ᱢᱮᱛᱟ ᱠᱚᱣᱟ ᱡᱮ ᱟᱹᱞᱤᱧ ᱦᱚᱸ ᱮᱢᱟᱞᱤᱧ ᱯᱮ ᱛᱚᱞᱟ, ᱨᱚᱦᱚᱭ ᱠᱟᱜ ᱦᱩᱭᱩᱜ-ᱟ ᱢᱤᱫᱴᱟᱝ ᱠᱷᱮᱛ ᱫᱚ ᱾
ᱦᱩᱸ ᱦᱩᱸ ᱦᱩᱸ, ᱢᱟᱱᱮᱻᱦᱼᱼ ᱢᱤᱛᱟᱹᱱᱟᱹᱜ ᱵᱷᱤᱛᱟᱹᱨ ᱠᱚᱫᱚ ᱟᱹᱵᱤᱱ ᱛᱮᱜᱮ ᱵᱤᱱ ᱢᱟᱜ ᱮᱫᱟ ᱵᱟᱹᱵᱤᱱ ᱞᱟᱜᱟᱣᱮᱜ ᱠᱚᱣᱟ ᱢᱩᱱᱤᱥ ᱠᱚ?
ᱵᱟᱝ ᱢᱩᱱᱤᱥ ᱠᱚᱫᱚ ᱵᱟᱝ ᱜᱮ, ᱦᱚᱸᱜ-ᱚᱭ ᱟᱫᱚ ᱥᱤ ᱵᱟᱲᱟ ᱦᱩᱭ ᱮᱱᱟ ᱮᱸ ᱛᱮᱦᱮᱧ ᱾ ᱵᱟᱨᱭᱟ ᱠᱷᱮᱛ ᱥᱤ ᱠᱮᱜ-ᱟ ᱠᱚ ᱟᱫᱚ ᱚᱱᱟ ᱜᱮ ᱛᱮᱦᱤᱧ ᱞᱤᱧ ᱡᱮᱛᱮ ᱞᱤᱧ ᱢᱟᱜ ᱦᱚᱴᱚ ᱠᱟᱫᱟᱜᱼᱟ᱾
ᱪᱮᱫ ᱛᱮᱵᱤᱱ ᱥᱤ ᱠᱮᱫᱟ ᱴᱟᱠᱴᱟᱨ ᱛᱮᱥᱮ ᱟᱹᱵᱤᱱ ᱱᱟᱦᱮᱞ ᱛᱮᱵᱤᱱ ᱥᱤ ᱠᱮᱫᱟ?
ᱟᱹᱞᱤᱧ ᱫᱚ ᱚᱸᱼᱚᱭ ᱴᱟᱠᱴᱟᱨ ᱛᱮᱜᱮ ᱟᱫᱚ ᱱᱟᱦᱮᱞ ᱠᱚᱫᱚ ᱦᱟᱯᱮ ᱚᱸᱠᱟ ᱵᱟᱠᱚ ᱤᱭᱟᱹᱭᱮᱫᱟ ᱱᱮᱛᱟᱨ ᱢᱟ ᱡᱚᱛᱚ ᱜᱟᱹᱲᱤ᱾ ᱮᱸᱻ ᱴᱟᱠᱴᱟᱨ ᱠᱚᱛᱮ ᱠᱚ ᱥᱤ ᱭᱮᱜᱼᱟ, ᱰᱟᱺᱜᱽᱨᱤ ᱠᱚᱫᱚ ᱵᱟᱠᱚ ᱞᱟᱜᱟᱭᱮᱜ ᱠᱚᱣᱟ ᱠᱷᱩᱵ ᱮᱠᱴᱟ ᱫᱚ ᱟᱫᱚ ᱚᱱᱟ ᱛᱮᱜᱮ ᱟᱹᱞᱤᱧ ᱫᱚ ᱴᱟᱠᱴᱟᱨ ᱛᱮᱜᱮ ᱞᱤᱧ ᱥᱤ ᱠᱮᱫᱟ ᱞᱚᱜᱚᱱ ᱧᱚᱜ ᱦᱩᱭ ᱦᱩᱭ ᱜᱚᱫᱚᱜᱼᱟ ᱾
ᱦᱩᱸ᱾
ᱚᱱᱟ ᱜᱮ, ᱦᱳᱭ ᱾
ᱟ ᱛᱟᱦᱚᱞᱮ ᱚᱱᱛᱮ ᱫᱚᱜ ᱦᱮᱸ?
ᱟᱸ ᱛᱟᱦᱮᱞᱮ ᱜᱚᱝᱠᱮ ᱨᱚᱦᱚᱭ ᱦᱚᱸ ᱟᱹᱵᱤᱱ ᱛᱮᱜᱮ ᱵᱤᱱ ᱨᱚᱦᱚᱭᱟ ᱥᱮ ᱪᱮᱫ ᱞᱮᱠ?
ᱟᱫᱚ ᱨᱚᱦᱚᱭ ᱫᱚ ᱦᱟᱸᱜ ᱠᱷᱟᱱ ᱢᱮᱱᱟᱜ ᱠᱟᱜ ᱠᱚᱣᱟ ᱜᱚᱜᱚ ᱛᱟᱠᱚ ᱾
ᱩᱸᱦ,
ᱩᱝᱠᱩ ᱠᱚᱜᱮ ᱠᱟᱹᱴᱤᱡ ᱢᱮᱱᱟᱜ ᱠᱚ ᱛᱟᱞᱮᱭᱟ ᱥᱟᱺᱜᱤᱧ ᱧᱚᱜ ᱾ ᱡᱤᱴᱷᱤ ᱢᱟ ᱛᱟᱠᱚ ᱢᱮᱱᱟᱜ ᱠᱟᱜ ᱠᱚᱣᱟ, ᱟᱫᱚ ᱦᱟᱸᱜ ᱠᱷᱟᱱ ᱩᱝᱠᱩ ᱜᱮ ᱠᱟᱹᱴᱤᱡ ᱜᱚᱲᱚ ᱵᱟᱲᱟ ᱟᱠᱚ ᱦᱩᱭᱩᱜᱼᱟ ᱩᱝᱠᱩ ᱜᱮ ᱢᱟ ᱛᱟᱠᱚ ᱥᱟᱞᱟᱜ ᱜᱮ ᱟᱨᱠᱤ ᱾
ᱦᱮᱸ᱾
ᱟᱨ ᱟᱵᱤᱱ ᱫᱚ ᱛᱟᱦᱚᱞᱮ ᱨᱚᱦᱚᱭ ᱠᱚᱫᱚ ᱵᱤᱱ ᱵᱟᱲᱟᱭ ᱜᱮᱭᱟ ᱥᱮ ᱵᱟᱝ?
ᱠᱚᱢ ᱠᱚᱢ ᱞᱤᱧ ᱵᱟᱲᱟᱭ ᱜᱮᱭᱟ ᱢᱟᱱᱮ ᱜᱟᱱ ᱜᱚᱫᱟᱞᱤᱧ ᱨᱚᱦᱚᱭ ᱫᱚ ᱾ ᱟᱹᱵᱤᱱ ᱫᱚ ᱚᱠᱟ ᱞᱮᱠᱟ, ᱟᱹᱵᱤᱱ ᱦᱚᱸ ᱵᱤᱱ ᱵᱟᱲᱟᱭ ᱜᱮᱭᱟ ᱥᱮ ᱵᱟᱝ?
ᱦᱮᱸ ᱟᱹᱞᱤᱧ ᱦᱚᱞᱤᱧ ᱵᱟᱲᱟᱭ ᱜᱮᱭᱟ ᱾ ᱟᱹᱞᱤᱧ ᱫᱚᱞᱤᱧ ᱨᱚᱦᱚᱭ ᱵᱟᱲᱟ ᱠᱟᱜ ᱜᱮᱭᱟ ᱨᱚᱦᱚᱭ ᱫᱚ ᱨᱚᱦᱚᱭ ᱦᱚᱸ ᱛᱟᱨᱯᱚᱨᱮᱼᱼ ᱡᱷᱚᱛᱚ ᱜᱮ, ᱥᱤ ᱦᱚᱞᱤᱧ ᱥᱤ ᱵᱟᱲᱟ ᱠᱟᱜ ᱜᱮᱭᱟ ᱞᱟᱦᱟ ᱛᱮᱢᱟ ᱰᱟᱝᱨᱤ ᱠᱚᱠᱚ ᱛᱟᱦᱮᱸ ᱠᱟᱱ ᱛᱟᱞᱮᱭᱟ ᱾ ᱛᱚ ᱯᱟᱹᱦᱤᱞ ᱫᱚ ᱟᱹᱞᱤᱧ ᱜᱮᱞᱤᱧ ᱥᱤ ᱛᱟᱦᱮᱸᱜᱼᱟ ᱟᱫᱚ ᱱᱮᱛᱟᱨ ᱢᱟ ᱫᱚ ᱦᱟᱯᱮ ᱟᱹᱠᱷᱨᱤᱧ ᱠᱮᱜ ᱠᱚᱣᱟᱞᱮ ᱾
ᱦᱳᱭ ᱵᱟᱠᱷᱟᱱ ᱫᱚ ᱟᱞᱮ ᱛᱮᱜᱮᱞᱮ ᱥᱤ ᱛᱟᱦᱮᱸᱫᱼᱟ, ᱟᱨ ᱰᱟᱝᱨᱤ ᱠᱚ ᱛᱟᱦᱮᱸ ᱞᱮᱱᱠᱷᱟᱱ ᱟᱨᱠᱤ ᱡᱟᱦᱟᱸᱭ ᱡᱮᱢᱚᱱ ᱠᱷᱚᱥᱞᱟ ᱜᱮᱵᱚᱱ ᱪᱟᱥ ᱮᱫᱟ ᱛᱩᱲᱤ ᱠᱚ ᱟᱫᱚ ᱟᱹᱜᱩ ᱠᱚᱦᱚᱸ ᱥᱩᱵᱤᱫᱷᱟ ᱠᱚᱜᱼᱟ ᱛᱤᱱᱟᱹᱜ ᱮᱢ ᱤᱭᱟᱹᱭᱟ ᱵᱷᱟᱲᱟᱭᱟ ᱰᱟᱝᱨᱤ ᱤᱭᱟᱹ ᱜᱟᱹᱲᱤ ᱫᱚ ᱟᱨᱠᱤ ᱴᱟᱠᱴᱟᱨ ᱜᱟᱹᱲᱤ ᱠᱚᱫᱚ ᱾
ᱦᱩᱸ, ᱢᱟᱱᱮ ᱪᱟᱥ ᱵᱟᱥ ᱠᱚᱫᱚ ᱟᱹᱵᱤᱱ ᱢᱟᱱᱮ ᱟᱹᱵᱤᱱ ᱛᱮᱜᱮ ᱵᱤᱱ ᱞᱟᱦᱟ ᱛᱮᱫᱚ ᱵᱤᱱ ᱨᱟᱠᱟᱵ ᱵᱟᱲᱟ ᱟᱠᱟᱫᱟ ᱟᱫᱚ ᱱᱤᱛᱚᱜ ᱫᱚ ᱟᱫᱚ ᱰᱟᱹᱝᱨᱤ ᱠᱚ ᱵᱟᱹᱱᱩᱜ ᱠᱚᱛᱮ ᱟᱫᱚ ᱛᱟᱦᱚᱞᱮ ᱜᱟᱲᱤ ᱛᱮᱜᱮ ᱱᱤᱛᱚᱜ ᱫᱚᱵᱤᱱ ᱮᱸᱻ ᱪᱟᱥ ᱵᱟᱥ ᱮᱫᱟ?
ᱦᱳᱭ ᱜᱟᱹᱲᱤ ᱠᱚᱛᱮ ᱜᱮ, ᱟᱫᱚ ᱠᱟᱹᱴᱤᱡᱼᱼ ᱚᱥᱩᱵᱤᱫᱷᱟᱜ ᱠᱟᱱᱟ ᱱᱤᱡᱮᱨ ᱰᱟ, ᱱᱤᱡᱮᱨ ᱰᱟᱝᱨᱤ ᱠᱚ ᱛᱟᱦᱮᱸ ᱞᱮᱱᱠᱷᱟᱱ ᱰᱟᱝᱨᱟ ᱜᱟᱹᱲᱤ ᱠᱚᱼᱼ ᱛᱚ ᱱᱤᱡᱮ ᱛᱮᱜᱮ ᱟᱹᱜᱩ ᱵᱟᱲᱟ ᱦᱳᱭ ᱠᱟᱱᱟ ᱛᱚ ᱵᱷᱟᱜᱮ ᱜᱮ ᱾ ᱦᱳᱭ ᱟᱨ ᱟᱵᱤᱱ ᱨᱮᱱ ᱛᱟᱦᱚᱞᱮ, ᱦᱮᱸ?
ᱟᱫᱚ ᱛᱚᱞᱟ ᱠᱚᱫᱚ ᱛᱟᱦᱚᱞᱮ ᱵᱷᱟᱜᱤ ᱜᱮ ᱦᱩᱭ ᱠᱟᱱ ᱛᱟᱵᱤᱱᱟ? ᱛᱤᱡᱩ ᱠᱚ ᱵᱟᱠᱚ ᱵᱟᱹᱱᱩᱜ
ᱱᱤᱭᱟᱹ ᱫᱷᱟᱣ ᱫᱚ ᱟᱹᱞᱤᱧᱟᱜ ᱫᱚ ᱵᱷᱟᱜᱤ ᱜᱮ ᱦᱩᱭ ᱠᱟᱱᱟ ᱱᱤᱭᱟᱹ ᱫᱷᱟᱣ ᱫᱚ ᱾
ᱦᱩᱸ ᱦᱩᱸ, ᱪᱮᱫ ᱠᱚᱵᱤᱱ ᱮᱢᱟᱜ ᱛᱟᱦᱮᱸᱜ-ᱟ ᱛᱟᱦᱚᱞᱮ ᱡᱚᱠᱷᱚᱱ ᱵᱤᱱ ᱛᱚᱞᱟ ᱵᱤᱱ ᱦᱮᱸ ᱮᱨ ᱠᱮᱫᱟ ᱾
ᱚᱸᱻ ᱪᱮᱫ ᱠᱚᱞᱤᱧ ᱮᱢᱟᱫ ᱛᱟᱦᱮᱸᱜ-ᱟ, ᱚᱱᱮᱧ ᱟᱹᱞᱤᱧ ᱟᱹᱜᱩ ᱞᱮᱜ ᱛᱟᱦᱮᱸᱜ-ᱮᱢ ᱤᱭᱟᱹ, ᱟᱹᱞᱤᱧ ᱫᱚ ᱵᱟᱞᱤᱧ ᱤᱭᱟᱹ ᱠᱟᱫᱟ ᱟᱜ-ᱠᱷᱟᱱ, ᱢᱟ ᱜᱳ ᱜᱮ ᱪᱟᱞᱟᱣ ᱞᱮᱱᱟᱭ ᱾
ᱦᱩᱸ᱾
ᱟᱹᱞᱤᱧ ᱫᱚ ᱠᱷᱮᱛ ᱥᱮᱫ ᱫᱚ ᱵᱟᱞᱤᱧ ᱪᱟᱞᱟᱣ ᱞᱮᱱ ᱩᱱ ᱫᱚ ᱵᱟᱹᱞᱤᱧ ᱛᱟᱦᱮᱸᱜ ᱠᱟᱱᱟ ᱛᱚ ᱾
ᱵᱟᱭᱨᱮ ᱥᱮᱫ ᱞᱤᱧ ᱛᱟᱦᱮᱸᱜ ᱠᱟᱱᱟ ᱦᱳᱭ, ᱛᱚᱞᱤᱧ ᱧᱮᱞ ᱮᱫᱟ ᱵᱷᱟᱜᱤ ᱜᱮ ᱦᱩᱭ ᱠᱟᱱᱟ ᱦᱮᱸ᱾
ᱦᱩᱸ᱾
ᱟᱫᱚ ᱟᱵᱚ ᱫᱚ ᱚᱠᱟ ᱨᱮ ᱵᱚᱱ ᱧᱟᱢᱟ ᱟᱫᱚ ᱱᱚᱜ-ᱚᱭ ᱠᱟᱹᱢᱤ ᱠᱚ ᱪᱟᱞᱟᱣ ᱵᱟᱲᱟ ᱦᱩᱭ ᱞᱮᱱᱟ ᱵᱟᱭᱨᱮ ᱥᱮᱜ᱾
ᱦᱩᱸ᱾
ᱦᱳᱭ᱾
ᱛᱩᱢᱟᱹᱞ᱾
ᱦᱳᱭ ᱦᱳᱭ, ᱟᱫᱚ ᱜᱚᱜᱚ ᱛᱟᱠᱚ ᱠᱟᱹᱴᱤᱡ ᱠᱚ ᱧᱮᱞ ᱞᱮᱫᱟ ᱠᱟᱹᱴᱤᱡ᱾ ᱟᱫᱚ ᱞᱤᱧ ᱧᱮᱞᱫᱟ ᱦᱚᱸᱜ-ᱚᱭ ᱵᱷᱟᱜᱮ ᱜᱮ ᱦᱩᱭ ᱠᱟᱱᱟ᱾
ᱚ᱾
ᱟᱨ ᱤᱭᱟᱹ ᱫᱚ ᱛᱟᱦᱚᱞᱮ ᱟᱫᱚ ᱚᱱᱛᱮ ᱫᱚ ᱪᱮᱫ ᱠᱚᱠᱚ ᱪᱟᱥ ᱜᱮᱭᱟ ᱛᱟᱦᱚᱞᱮ ᱟᱫᱚ, ᱟᱯᱮ ᱥᱮᱫ ᱫᱚ?
ᱟᱹᱰᱤ ᱠᱤᱪᱷᱩ ᱪᱟᱥ ᱦᱳᱭᱳᱜᱼᱟ ᱱᱚᱛᱮ, ᱥᱚᱵᱡᱤ ᱠᱚ ᱟᱭᱢᱟ ᱞᱮᱠᱟᱱᱟᱜ ᱥᱚᱵᱡᱤ ᱛᱟᱯᱚᱨᱮ ᱦᱟᱱᱮ ᱦᱮ ᱛᱩᱨᱢᱩᱡᱽ ᱛᱟᱯᱚᱨᱮ ᱟᱞᱩ ᱚᱱᱟ ᱠᱚ ᱵᱷᱟᱜᱤ ᱜᱮ ᱱᱚᱛᱮ ᱫᱚ ᱢᱚᱴᱟᱢᱩᱴᱤ ᱦᱩᱭᱩᱜ ᱜᱮᱭᱟ ᱦᱩᱲᱩ ᱵᱟᱫᱛᱮ ᱨᱮᱦᱚᱸ ᱚᱱᱟ ᱾ ᱦᱚᱸ ᱵᱷᱟᱜᱮ ᱜᱮ ᱦᱩᱭᱩᱜ ᱾
ᱦᱮᱸ ᱴᱷᱩᱣᱠᱟᱹ ᱦᱚᱸᱵᱤᱱ ᱪᱟᱥ ᱵᱟᱲᱟ ᱟᱠᱟᱫ ᱜᱮᱭᱟ ᱛᱚ ᱵᱟᱝ?
ᱦᱩᱸ,
ᱴᱷᱤᱠᱟᱹᱭ ᱫᱟᱵᱤᱱ ᱫᱩᱲᱩᱵ ᱛᱷᱤᱨ ᱠᱟᱛᱮᱫ ᱜᱚᱞᱯᱷᱚᱭ ᱵᱤᱱ ᱾
ᱠᱟᱱᱟ ᱵᱟᱣ ᱾
ᱴᱟᱣᱟᱨᱮ ᱰᱤᱥᱴᱟᱵ ᱮ ᱛᱟᱵᱤᱱᱟᱭ ᱫᱩᱲᱩᱵ ᱵᱤᱱ ᱥᱮ ᱾ ᱦᱮᱞᱳ ᱚᱠᱟ ᱱᱟᱵᱤᱱ? ᱦᱟᱸ
ᱰᱤᱥᱴᱟᱵᱮᱫ ᱛᱟᱹᱞᱤᱧ ᱜᱮᱭᱟ ᱟᱵᱟᱨ ᱾
ᱚᱠᱟ ᱥᱮᱫ ᱵᱮᱱ ᱪᱟᱞᱟᱣ ᱠᱟᱱᱟ ᱾
ᱱᱚᱜᱚᱭ ᱠᱟᱹᱴᱤᱡ ᱵᱟ
ᱯᱩᱨᱟᱹ ᱯᱩᱨᱟ ᱜᱮ ᱰᱤᱥᱴᱟᱵᱮᱫ ᱛᱟᱵᱤᱱᱟ ᱵᱮᱥ ᱴᱷᱤᱠ ᱜᱮ ᱨᱚᱲ ᱵᱤᱱ ᱾
ᱚ ᱦᱤᱴᱚᱜ ᱟᱸᱚᱢᱚᱜ ᱠᱟᱱ ᱛᱟᱹᱞᱤᱧᱟ?
ᱦᱩᱸ ᱱᱤᱛᱚᱜ ᱫᱚ ᱟᱸᱚᱢᱚᱜ ᱠᱟᱱ ᱛᱟᱵᱤᱱᱟ ᱾
ᱚ ᱦᱳᱭ ᱛᱟᱦᱚᱞᱮ ᱟᱨ ᱛᱟᱦᱞᱮ ᱪᱟᱥ ᱵᱟᱲᱟ ᱠᱚᱫᱚ ᱟᱨ ᱛᱟᱦᱞᱮ ᱤᱱᱟᱹ ᱠᱚᱜᱮ ᱵᱟᱝ ᱛᱩᱨᱢᱩᱪ ᱮᱢᱟᱱ ᱠᱚ ᱾ ᱟᱨ ᱟᱞᱩ ᱠᱚ ᱫᱚ ᱵᱤᱱ ᱨᱚᱦᱚᱭ ᱵᱟᱲᱟᱜᱼᱟ ᱥᱮ ᱵᱟᱝ?
ᱨᱚᱦᱚᱭ ᱟᱠᱟᱫ ᱜᱮᱭᱟᱞᱤᱧ ᱟᱞᱤᱧ ᱦᱚᱸ ᱾
ᱚ ᱦᱮᱸᱛᱚ ᱾ ᱛᱟᱦᱚᱞᱮ ᱚᱱᱛᱮ ᱫᱚ ᱠᱷᱩᱵ ᱫᱚᱢᱮ ᱜᱮ ᱪᱟᱥ ᱫᱚ ᱪᱟᱥᱵᱟᱥ ᱜᱮ ᱦᱩᱭᱩᱜᱼᱟ ᱟᱯᱮᱥᱮᱫ ᱫᱚ ᱦᱮᱸ ᱥᱮ ᱾
ᱦᱮᱸ ᱵᱷᱟᱜᱤ ᱜᱮ ᱢᱚᱴᱟ ᱢᱩᱴᱤ ᱪᱟᱥ ᱵᱟᱥ ᱠᱚ ᱦᱩᱭᱩᱜ ᱜᱮᱭᱟ ᱾
ᱚ ᱟᱫᱚ ᱟᱞᱮ ᱟᱞ ᱥᱮᱫ ᱫᱚ ᱠᱷᱩᱵ ᱮᱠᱴᱟ ᱫᱚ ᱵᱟᱝ ᱦᱩᱭᱩᱜ ᱟ ᱳᱭ ᱦᱩᱲᱩ ᱠᱚ ᱛᱟᱨᱯᱚᱨᱮ ᱛᱩᱲᱤ ᱠᱷᱚᱥᱞᱟ ᱤᱱᱟᱹ ᱠᱚᱜᱮ ᱾ ᱟᱨ ᱚᱲᱟᱜ ᱨᱮ ᱡᱚᱢ ᱞᱟᱹᱜᱤᱫ ᱥᱩᱛᱱᱟᱹ ᱠᱚᱜᱮᱞᱮ ᱪᱟᱥ ᱵᱟᱲᱟᱭ ᱜᱮᱭᱟ ᱾
ᱚ ᱛᱚᱨᱢᱩᱡᱽ ᱢᱩᱨᱢᱩᱡᱽ ᱠᱚᱫᱚ ᱵᱟᱵᱤᱱ ᱪᱟᱥ ᱵᱟᱲᱟᱜᱼᱟ?
ᱵᱟᱝ ᱟᱞᱮ ᱥᱮᱫ ᱢᱟ ᱵᱟᱠᱚ ᱪᱟᱥᱟᱜᱫᱟ ᱟᱞᱮ ᱥᱮᱫ ᱢᱟ ᱾ ᱡᱚᱛᱚ ᱦᱚᱲ ᱫᱚ ᱵᱟᱠᱚ ᱪᱟᱥᱟᱛᱚ ᱮᱠᱞᱟᱢ ᱪᱟᱥ ᱞᱮᱠᱷᱟᱱ ᱫᱚ ᱟᱛᱠᱤᱨᱛᱮ ᱵᱟᱭ ᱛᱟᱢᱟ ᱾ ᱚᱱᱟᱛᱮᱜᱮᱫᱚ ᱟᱹᱞᱤᱧ ᱫᱚ ᱵᱟᱞᱤᱧ ᱪᱟᱥ ᱵᱟᱲᱟᱭᱟ